ᱦᱮᱸᱞᱳ
ᱦᱮᱸ ᱦᱮᱸᱞᱳ
ᱦᱮᱸ ᱡᱚᱦᱟᱨ ᱜᱮ ᱜᱚᱝᱠᱮ᱾
ᱦᱮᱸ ᱜᱚᱝᱠᱮ ᱡᱚᱦᱟᱨ ᱜᱮ᱾ ᱟᱪᱪᱷᱟ ᱜᱚᱝᱠᱮ ᱞᱟᱹᱭᱮᱫ ᱠᱟᱱᱟᱞᱤᱧ ᱟᱹᱞᱤᱧᱟᱜ ᱟᱲᱟᱝ ᱵᱮᱱ ᱟᱸᱡᱚᱢ ᱧᱟᱢ ᱫᱟ ᱱᱚᱝᱠᱟ ᱱᱟᱯᱟᱭ ᱥᱟᱺᱦᱤᱡ?
ᱦᱚᱸ ᱜᱚᱝᱠᱮ ᱟᱵᱮᱱᱟᱜ ᱟᱲᱟᱝ ᱞᱤᱧ ᱟᱸᱡᱚᱢ ᱧᱟᱢᱮᱫ ᱜᱮᱭᱟ ᱱᱟᱯᱟᱭ ᱜᱮ ᱟᱹᱞᱤᱧᱟᱜ ᱟᱲᱟᱝ ᱵᱮᱱ ᱟᱸᱡᱚᱢ ᱧᱟᱢᱮᱫᱼᱟ?
ᱦᱮᱸ ᱢᱚᱡᱽ ᱜᱮ ᱦᱟᱸᱜ ᱱᱟᱯ ᱟᱸᱡᱚᱢ ᱧᱟᱢᱚᱜ ᱠᱟᱱᱟ᱾
ᱟᱪᱪᱷᱟ᱾ ᱱᱟᱯᱟᱭ ᱠᱷᱟᱱ ᱜᱮ ᱱᱟᱯᱟᱭ᱾
ᱛᱟᱦᱚᱞᱮ ᱱᱤᱛ ᱵᱮᱲᱟ ᱫᱚ ᱦᱟᱸᱜ ᱪᱮᱫ ᱠᱚ ᱪᱤᱠᱟᱹᱭ ᱦᱩᱭᱩᱜ ᱠᱟᱱᱟ?
ᱱᱤᱛ ᱫᱚ ᱦᱟᱸᱜ ᱱᱚᱣᱟ ᱫᱩᱲᱩᱵᱽ ᱵᱟᱲᱟ ᱦᱳᱭ ᱟᱠᱟᱱᱟ ᱡᱚᱢ ᱵᱟᱲᱟ ᱠᱟᱛᱮᱫ᱾ ᱠᱟᱹᱴᱤᱡ,
ᱟᱪᱪᱷᱟ,
ᱚ
ᱟᱨ ᱱᱚᱝᱠᱟ ᱠᱟᱹᱢᱤ ᱠᱚ ᱪᱮᱫ ᱠᱚ ᱪᱟᱞᱟᱜ ᱠᱟᱱᱟ ᱱᱤᱛᱳᱜ? ᱱᱚᱝᱠᱟ ᱨᱚᱦᱚᱭ ᱠᱟᱹᱢᱤ ᱦᱚᱨᱟ ᱫᱚᱯᱮ ᱥᱟᱹᱛ ᱠᱮᱜᱼᱟ ᱥᱮ ᱵᱟᱝ ᱛᱟᱦᱚᱞᱮ?
ᱨᱚᱦᱚᱭ ᱠᱟᱹᱢᱤ ᱦᱚᱨᱟ ᱫᱚ ᱪᱟᱹᱞᱩᱜ ᱠᱟᱱ ᱜᱮᱭᱟ ᱦᱟᱸᱜ ᱟᱹᱰᱤ ᱟᱞᱮ ᱥᱮᱫ ᱫᱚ᱾ ᱮᱠᱷᱚᱱᱚ ᱪᱟᱹᱞᱩ ᱦᱟᱛᱟᱲᱚᱜ ᱜᱮᱭᱟ᱾
ᱢᱚᱸᱬᱮ ᱫᱤᱱ ᱜᱟᱱ ᱫᱚ᱾
ᱨᱚᱦᱚᱭ ᱪᱟᱵᱟ ᱟᱹᱜᱩ ᱠᱟᱜ-ᱟ ᱞᱮ ᱦᱟᱸᱜ᱾
ᱦᱳᱭ, ᱦᱳᱭ᱾ ᱚ ᱛᱟᱦᱚᱞᱮ ᱜᱚᱝᱠᱮ ᱟᱯᱮ ᱥᱮᱫ ᱫᱚ ᱫᱟᱜ ᱠᱚᱫᱚ ᱦᱟᱸᱜ ᱚᱱᱠᱟ
ᱟᱞᱮ ᱥᱮᱫ ᱫᱚ ᱚᱱᱛᱮ ᱫᱚ ᱫᱟᱜ ᱟᱠᱟᱜ ᱜᱮ ᱦᱟᱸᱜ ᱚᱱᱠᱟ ᱟᱞᱮ ᱥᱮᱫ ᱫᱚ ᱱᱚᱝᱠᱟ ᱜᱷᱩᱴᱩ ᱠᱚᱨᱮᱱᱟᱜ ᱫᱟᱜ ᱠᱚ ᱚᱱᱟ ᱠᱷᱮᱛ ᱥᱚᱠᱲᱟ ᱥᱮᱱ ᱜᱮ ᱟᱬᱜᱚᱱᱟ ᱥᱮ᱾ ᱜᱚᱴᱟ ᱵᱤᱨ ᱨᱮᱭᱟᱜ ᱫᱟᱜ ᱦᱟᱸᱜ ᱠᱷᱮᱛ ᱥᱮᱱ ᱟᱬᱜᱚᱱᱟ ᱛᱟᱦᱚᱞᱮ ᱚᱱᱟ ᱵᱤᱨ ᱠᱚᱨᱮᱱᱟᱜ ᱫᱟᱜ ᱛᱮᱜ ᱦᱟᱸᱜ ᱦᱳᱭ ᱠᱟᱱᱟ ᱨᱚᱦᱚᱭ ᱠᱚᱫᱚ ᱡᱚᱛᱚ ᱠᱷᱮᱛ ᱠᱚᱨᱮ ᱜᱮ ᱞᱟᱜᱟᱣ ᱠᱟᱱᱟ, ᱱᱤᱝᱠᱟ ᱵᱟᱹᱫᱽ ᱨᱮᱸᱜᱮ ᱦᱟᱸᱜ ᱵᱟᱹᱠᱤ ᱢᱮᱱᱟᱜᱼᱟ᱾
ᱟᱪᱪᱷᱟ ᱟᱪᱪᱷᱟ᱾ ᱦᱳᱭ ᱟᱞᱮ ᱥᱮᱫ ᱦᱚᱸ ᱱᱚᱝᱠᱟ ᱵᱤᱨ ᱫᱚ ᱢᱮᱱᱟᱜ ᱟᱠᱟᱫ ᱜᱮᱭᱟ, ᱟᱫᱚ ᱟᱫᱚ ᱵᱤᱨ ᱫᱤᱥᱚᱢ ᱦᱚᱲ ᱫᱚ ᱦᱟᱸᱜ ᱱᱚᱝᱠᱟ ᱢᱤᱫ ᱡᱮᱠᱷᱟ ᱜᱮ ᱪᱟᱹᱥ ᱦᱳᱭᱳᱜ ᱜᱮᱭᱟ, ᱱᱚᱝᱠᱟ ᱫᱟᱜ ᱠᱚᱫᱚ ᱫᱚᱢᱮ ᱟᱱᱟᱴ ᱛᱚ ᱦᱟᱸᱜ ᱟᱫᱚ ᱦᱚᱜᱼᱱᱟ ᱱᱮᱜᱼᱮ ᱱᱮᱛᱟᱨ ᱡᱟᱦᱟᱸ ᱪᱟᱹᱥ ᱦᱳᱭᱳᱜ ᱠᱟᱱᱟ ᱱᱤᱭᱟᱹ ᱜᱮ ᱦᱟᱸᱜ ᱥᱮᱨᱢᱟ ᱨᱮᱮ ᱢᱤᱫ ᱡᱚᱠᱷᱟ ᱜᱮᱭᱟ᱾
ᱦᱚᱸ ᱦᱚᱸ ᱟᱞᱮ ᱦᱚᱸ ᱱᱚᱝᱠᱟ ᱫᱟᱜ ᱡᱟᱹᱲᱤ ᱟᱥ ᱛᱮᱜᱮᱞᱮ ᱨᱚᱦᱚᱭᱟ ᱥᱮᱨᱢᱟ ᱨᱮ ᱢᱤᱫ ᱪᱷᱚᱴ ᱜᱮ ᱟᱞᱮ ᱨᱚᱦᱚᱭ ᱛᱟᱦᱮᱸᱱᱟ᱾
ᱟᱞᱮ ᱦᱚᱸ ᱟᱨᱟᱢᱵᱚ ᱫᱚᱞᱮ ᱟᱨᱟᱢᱵᱚ ᱟᱠᱟᱫ ᱜᱮᱭᱟ ᱱᱚᱜ-ᱚᱭ ᱵᱟᱨᱥᱤᱝ ᱞᱟᱦᱟ ᱠᱷᱚᱱ᱾ ᱚᱱᱟ ᱵᱟᱹᱭᱦᱟᱹᱲ ᱠᱚᱨᱮᱱᱟᱜ ᱫᱚ ᱦᱟᱸᱜ ᱨᱚᱦᱚᱭ ᱦᱳᱭᱳᱜ ᱠᱟᱱᱟ᱾ ᱟᱨ ᱱᱚᱝᱠᱟ ᱵᱟᱹᱫᱽ ᱠᱚᱫᱚ ᱚᱱᱠᱟ ᱫᱟᱜ ᱠᱚ ᱴᱷᱤᱠ ᱢᱚᱛᱚ ᱵᱟᱹᱱᱩᱜ ᱟᱠᱟᱫᱟ᱾ ᱟᱫᱚ ᱡᱩᱫᱤ ᱫᱟᱜᱟᱭ ᱦᱟᱸᱜ ᱴᱷᱤᱠ ᱢᱚᱱᱮ ᱦᱳᱭᱳᱜ ᱠᱟᱱᱟ ᱵᱟᱹᱫᱽ ᱠᱚᱦᱚᱸ ᱨᱚᱦᱚᱭ ᱠᱟᱜ ᱦᱳᱭᱳᱜᱼᱟ᱾
ᱦᱮᱸ ᱵᱟᱹᱫᱽ ᱟᱞᱮ ᱥᱮᱱ ᱫᱚ ᱱᱚᱝᱠᱟ ᱦᱟᱸᱜ ᱫᱟᱜᱽ ᱠᱷᱟᱱ ᱟᱨᱚ ᱢᱤᱫ ᱪᱷᱚᱴ ᱜᱟᱱ ᱡᱩᱫᱤ ᱞᱟᱹᱴᱩ ᱢᱟᱨᱟᱝ ᱧᱚᱜ ᱮ ᱫᱟᱜᱟᱭ ᱛᱟᱦᱞᱮ ᱠᱷᱟᱱ ᱫᱚ ᱦᱟᱸᱜ ᱵᱟᱹᱫᱽ ᱠᱚᱨᱮ ᱦᱚᱸ ᱫᱟᱜᱚᱜ ᱛᱟᱞᱮᱭᱟ᱾ ᱟᱞᱮ ᱥᱮᱱ ᱫᱚ ᱟᱫᱚ ᱦᱟᱸᱜ ᱛᱚᱠᱷᱚᱱ ᱫᱚ ᱠᱷᱮᱛ ᱯᱟᱸᱡᱟ ᱯᱟᱸᱡᱟ ᱛᱮ ᱦᱟᱸᱜ ᱠᱚ ᱨᱚᱦᱚᱭᱟ ᱟᱞᱮ ᱥᱮᱱ ᱫᱚ᱾
ᱦᱳᱭ, ᱦᱮᱸ᱾
ᱟᱨ ᱱᱚᱝᱠᱟ ᱛᱟᱦᱚᱞᱮ ᱜᱚᱝᱠᱮ ᱟᱯᱮ ᱥᱮᱫ ᱫᱚ ᱥᱮᱨᱢᱟ ᱨᱮ ᱱᱚᱝᱠᱟ ᱢᱤᱫ ᱡᱮᱠᱷᱟ ᱠᱚ ᱨᱚᱦᱚᱭᱟ ᱥᱮ ᱛᱤᱱᱟᱹᱜ ᱫᱷᱟᱣ ᱠᱚ ᱨᱚᱦᱚᱭ ᱛᱮ?
ᱵᱟᱝ ᱜᱚᱢᱠᱮ ᱥᱮᱨᱢᱟ ᱨᱮ ᱟᱞᱮ ᱫᱚ ᱢᱤᱫ ᱪᱷᱚᱴ ᱜᱮᱞᱮ ᱨᱚᱦᱚᱭ ᱛᱟᱦᱮᱸᱱᱟ, ‌ ᱟᱞᱮ ᱥᱮᱫ ᱫᱚ ᱚᱱᱠᱟ ᱫᱟᱜ ᱨᱮᱭᱟᱜ ᱱᱟᱯᱟᱭ ᱵᱮᱵᱚᱥᱛᱷᱟ ᱦᱚᱛᱚ ᱵᱟᱹᱱᱩᱜᱼᱟ᱾
ᱚᱱᱟ ᱠᱷᱟᱹᱛᱤᱨ ᱛᱮ ᱢᱤᱫ ᱪᱷᱚᱴ ᱜᱮ ᱨᱚᱦᱚᱭᱚᱜ-ᱟ᱾
ᱥᱮ ᱱᱚᱝᱠᱟ ᱜᱟᱰᱟ ᱦᱚᱸ ᱵᱟᱹᱱᱩᱜᱼᱟ ᱢᱤᱱᱤ ᱦᱚᱸ ᱚᱱᱟ ᱠᱚᱦᱚᱸ ᱵᱟᱹᱱᱩᱜ ᱠᱟᱫᱟ᱾
ᱟᱫᱚ ᱫᱟᱜ ᱠᱚᱨᱮᱱᱟᱜ ᱚᱱᱠᱟ ᱵᱮᱵᱚᱥᱛᱷᱟ ᱵᱟᱝ ᱛᱟᱦᱮᱸ ᱞᱮᱱ ᱠᱷᱟᱱ ᱨᱚᱦᱚᱭ ᱠᱚᱨᱮ ᱦᱚᱸ ᱵᱟᱝ ᱦᱩᱭᱩᱜ ᱜᱮᱭᱟ᱾
ᱦᱮᱸ ᱫᱟᱜ ᱫᱚ ᱞᱟᱜ ᱡᱟᱦᱟᱸᱱᱟᱜ ᱡᱤᱱᱤᱥ ᱤᱭᱟᱹ ᱵᱮᱱ ᱨᱚᱦᱚᱭᱟᱛᱚ ᱫᱟᱜ ᱫᱚ ᱦᱟᱸᱜ ᱛᱚ ᱟᱵᱮᱱᱟᱜ ᱛᱚ ᱞᱟᱹᱠᱛᱤᱜ ᱛᱟᱵᱮᱱ ᱜᱮᱭᱟᱭ᱾
ᱦᱳᱭ ᱦᱳᱭ᱾
ᱫᱟᱜ ᱵᱮᱜᱚᱨ ᱫᱚ ᱦᱟᱸᱜ ᱠᱟᱹᱢᱤ ᱫᱚ ᱵᱟᱝ ᱞᱟᱦᱟ ᱛᱟᱵᱮᱱᱟ ᱥᱮ᱾
ᱵᱟᱝ ᱵᱟᱝ ᱵᱟᱝ ᱟᱨ ᱢᱤᱱᱤ ᱦᱚᱸ ᱪᱮᱫ ᱵᱮᱱ ᱵᱟᱹᱭᱥᱟᱹᱣ ᱦᱚᱪᱚᱭᱟ ᱱᱚᱝᱠᱟ ᱢᱤᱫᱴᱷᱮᱱ ᱡᱩᱫᱤ ᱥᱟᱸᱜᱮ ᱧᱚᱜ ᱱᱚᱝᱠᱟ ᱠᱷᱮᱛ ᱠᱚᱦᱟᱸᱜ ᱛᱟᱦᱮᱸ ᱠᱚᱜᱼᱟ ᱛᱟᱞᱦᱮ ᱦᱳᱭᱛᱚ ᱱᱚᱝᱠᱟ ᱦᱮᱸ ᱦᱩᱭ ᱠᱚᱜᱼᱟ ᱦᱮᱸ᱾ ᱟᱫᱚ ᱢᱤᱫᱴᱷᱮᱱ ᱫᱚ ᱦᱟᱸᱜ ᱵᱟᱹᱱᱩᱜᱼᱟ ᱟᱞᱮ ᱥᱮᱫ ᱫᱚ ᱱᱚᱝᱠᱟ ᱥᱟᱵ ᱠᱟᱜ ᱵᱮᱱ ᱱᱚᱝᱠᱟ ᱯᱩᱱᱭ ᱟᱨᱦᱚᱸ ᱱᱚᱝᱠᱟ ᱯᱩᱱᱭ ᱜᱟᱱ ᱫᱚ ᱦᱟᱸᱜ ᱚᱱᱠᱟ ᱵᱤᱨ ᱵᱷᱤᱛᱤᱨ ᱥᱮᱫ ᱨᱮ ᱚᱱᱠᱟ ᱠᱷᱮᱛ ᱠᱚᱸ ᱢᱮᱱᱟᱜᱼᱟ ᱚᱱᱠᱟ ᱟᱹᱰᱤ ᱥᱟᱺᱜᱤᱧ ᱥᱟᱺᱜᱤᱧ ᱟᱫᱚ ᱡᱟ ᱠᱷᱟᱹᱛᱤᱨ ᱢᱤᱱᱤ ᱠᱚᱫᱚ ᱵᱟᱠᱚ ᱵᱟᱹᱭᱥᱟᱹᱣ ᱠᱟᱫᱟ ᱟᱞᱮ ᱥᱮᱫ ᱫᱚ᱾ ᱟᱨ ᱱᱚᱝᱠᱟ ᱛᱟᱦᱚᱞᱮ ᱜᱚᱝᱠᱮ ᱥᱚᱵᱡᱤ ᱠᱚᱫᱚ ᱯᱮ ᱪᱟᱥ ᱵᱟᱲᱟᱭ ᱜᱮᱭᱟ ᱥᱮ ᱵᱟᱝ? ᱦᱮᱞᱳ ᱦᱮᱞᱳ᱾ ᱦᱮᱞᱳ᱾ ᱦᱮᱞᱳ᱾